ᱢᱟ ᱜᱚᱢᱠᱮ ᱡᱚᱦᱟᱨ ᱡᱚᱦᱟᱨ ᱜᱮ᱾
ᱦᱚᱭ ᱦᱚᱭ
ᱦᱳᱭ ᱪᱮᱫ ᱞᱮᱠᱟ ᱜᱚᱢᱠᱮ ᱱᱟᱯᱟᱭ ᱵᱟᱲᱟ ᱜᱮ?
ᱦᱚᱸ ᱱᱟᱯᱟᱭ ᱵᱟᱲᱟ ᱜᱮ ᱱᱤᱛᱚᱜ ᱫᱚ ᱟᱯᱟᱛ ᱫᱚ ᱢᱮᱱᱟᱜ ᱞᱤᱧᱟᱹ᱾
ᱟᱪᱪᱷᱟ ᱟᱪᱪᱷᱟ ᱦᱳᱭ ᱜᱚᱢᱠᱮ ᱟᱫᱚ᱾ ᱦᱳᱭ ᱱᱟᱯᱟᱭ ᱜᱮ ᱢᱮᱱᱟᱜ ᱟᱠᱟᱫ ᱞᱤᱧᱟ᱾ ᱟᱨ ᱟ ᱟᱹᱰᱤ ᱚᱠᱛᱚ ᱠᱚᱦᱚᱸ ᱠᱚᱢ ᱚᱠᱛᱚ ᱥᱚᱢᱚᱭ ᱨᱮᱜᱮ ᱟᱹᱞᱤᱧ ᱦᱟᱸᱜ ᱢᱤᱫ ᱵᱟᱨ ᱠᱟᱛᱷᱟ ᱟᱹᱵᱤᱱ ᱥᱟᱞᱟᱜ ᱦᱟᱸᱜ ᱨᱚᱯᱚᱲ ᱥᱟᱱᱟᱭᱮᱫ ᱞᱤᱧᱟᱹ᱾ ᱟᱫᱚ ᱱᱚᱝᱠᱟᱱᱟᱜ ᱠᱟᱛᱷᱟ ᱠᱟᱱᱟ ᱱᱟᱜ ᱜᱚᱝᱠᱮ, ᱟᱵᱚ ᱱᱤᱛᱳᱜ ᱱᱚᱣᱟ ᱥᱟᱶᱛᱟ ᱨᱮ ᱧᱮᱞᱚᱜᱚᱜ
ᱞᱟᱹᱭᱵᱤᱱ ᱦᱮᱸ ᱞᱟᱹᱭᱵᱤᱱ ᱢᱟ ᱦᱮᱸ
ᱦᱮᱞᱳ ᱦᱮᱸ ᱟᱸᱡᱚᱢ ᱟᱸᱡᱚᱢᱚᱜᱼᱟ ᱵᱤᱱ ᱦᱮᱞᱳ ᱦᱚᱸ ᱦᱮᱞᱳ ᱱᱤᱛᱚᱜ ᱵᱤᱱ ᱟᱸᱡᱚᱢᱮᱜᱼᱟ? ᱦᱮᱞᱳ
ᱦᱮᱞᱳ,
ᱦᱚᱸ ᱟᱸᱡᱚᱢᱮᱼᱟ ᱞᱤᱧ ᱟᱸᱡᱚᱢᱮᱼᱟ ᱞᱤᱧ ᱾ ᱦᱮᱞᱳ
ᱟᱡᱚᱢ ᱟᱡᱚᱢᱚᱜ ᱠᱟᱱᱟ?
ᱦᱮᱞᱳ ᱦᱮᱞᱳ,
ᱟᱹᱞᱤᱧ ᱫᱚᱞᱤᱧ ᱟᱸᱡᱚᱢᱮᱼᱟ ᱾ ᱟᱹᱵᱤᱱ ᱜᱮ ᱱᱟᱜᱽ ᱦᱚᱭᱛᱚ ᱵᱤᱱ ᱟᱡᱚᱢ ᱧᱟᱢᱮᱜᱼᱟ ᱥᱮ ᱵᱟᱝᱼᱟ?
ᱦᱮᱞᱳ
ᱦᱟᱸ ᱦᱮᱞᱳ
ᱦᱮᱸ ᱟᱡᱚᱢᱚᱜ ᱠᱟ ᱱᱤᱛᱚᱝ᱾ ᱟᱹᱰᱤ ᱜᱟᱱ ᱮᱴᱠᱮ ᱴᱚᱬᱮ ᱠᱟᱹᱴᱤᱡ ᱱᱮᱴᱣᱟᱨᱠ ᱨᱮᱱᱟᱜ ᱦᱩᱭᱩᱜ ᱠᱟᱱᱟ ᱜᱚᱝᱠᱮ ᱾ ᱦᱳᱭ ᱠᱟᱹᱴᱤᱡ ᱰᱤᱥᱴᱟᱵᱽ ᱧᱚᱜᱚᱜ ᱠᱟᱱ ᱛᱟᱦᱮᱸᱫ ᱾
ᱦᱮᱸ ᱦᱮᱸ,
ᱚ ᱱᱤᱛᱚᱜ ᱟᱸᱡᱚᱢᱚᱜ ᱠᱟᱱᱟ ᱾ ᱦᱮᱞᱳ,
ᱦᱮᱞᱳ,
ᱦᱚᱸ ᱟᱡᱚᱢᱮᱼᱟ ᱟᱹᱞᱤᱧ ᱟᱹᱵᱤᱱ ᱵᱤᱱ ᱟᱸᱡᱚᱢ ᱧᱟᱢᱮᱼᱟ?
ᱦᱚᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱟᱪᱪᱷᱟ ᱟᱪᱪᱷᱟ, ᱦᱳᱭ ᱦᱳᱭ, ᱟᱫᱚ ᱦᱟᱸᱜ ᱱᱤᱭᱟᱹ ᱵᱟᱰᱟᱭ ᱡᱚᱝ ᱥᱟᱱᱟᱭᱮᱫ ᱞᱤᱧᱟ, ᱡᱮ ᱱᱚᱜᱼᱚᱭ ᱡᱮ ᱟᱵᱚ ᱱᱤᱛᱚᱜ ᱧᱮᱞᱚᱜᱚᱜ ᱠᱟᱱᱟ, ᱥᱳᱥᱟᱞ ᱢᱤᱰᱤᱭᱟ ᱠᱚᱨᱮ ᱦᱚᱸ ᱠᱷᱩᱵ ᱡᱳᱨ ᱪᱟᱞᱟᱜ ᱠᱟᱱᱟ ᱡᱮ ᱱᱚᱜᱼᱚᱭ ᱜᱟᱭᱟᱱ ᱾ ᱟᱵᱚ ᱟᱵᱚ ᱥᱟᱶᱛᱟ ᱨᱮ ᱢᱤᱫᱴᱟᱝ ᱦᱟᱸᱜ, ᱟᱹᱰᱤ ᱥᱚᱠᱛᱚ ᱱᱚᱣᱟ ᱨᱮᱱᱟᱜ ᱯᱨᱚᱵᱷᱟᱵᱽ ᱧᱩᱨᱩᱜ ᱦᱚᱜᱼᱚᱭ ᱡᱮ ᱜᱟᱭᱟᱱ ᱦᱩᱭᱩᱜ ᱠᱟᱱ ᱫᱚ ᱾ ᱟᱫᱚ ᱱᱚᱣᱟ ᱜᱟᱭᱟᱱᱻ ᱛᱮᱠᱤ ᱟᱵᱚᱱᱟᱝ ᱥᱟᱶᱛᱟ, ᱟᱵᱱᱟᱝ ᱛᱮᱨᱣᱟ ᱮᱸᱻ ᱦᱟᱨᱟ ᱵᱩᱨᱩᱜ ᱠᱟᱱ ᱞᱮᱠᱟ ᱟᱹᱵᱤᱱ ᱵᱤᱱ ᱩᱭᱦᱟᱹᱨ ᱮᱼᱟᱠᱤ?
ᱦᱳᱻᱭ, ᱦᱳᱭ ᱜᱚᱢᱠᱮ ᱟᱹᱰᱤ ᱡᱚᱛᱷᱟᱛ ᱠᱩᱠᱞᱤ ᱵᱮᱱ ᱫᱚᱦᱚ ᱠᱮᱜᱼᱟ᱾ ᱦᱳᱭ ᱱᱤᱛᱚᱜ ᱫᱚᱵᱚᱱ ᱧᱮᱞᱮᱫ ᱜᱮᱭᱟ ᱾ ᱜᱟᱭᱟᱱ ᱫᱚ ᱟᱭᱢᱟ ᱴᱚᱴᱷᱟᱨᱮ ᱱᱚᱣᱟ ᱵᱤᱦᱟᱨ, ᱵᱮᱝᱜᱚᱞ, ᱟᱥᱟᱢ, ᱩᱲᱤᱥᱥᱟ, ᱱᱚᱜᱼᱚ ᱱᱚᱣᱟ ᱯᱚᱱᱚᱼᱯᱚᱱᱚᱛ ᱨᱮᱜᱮ ᱟᱵᱚ ᱡᱟᱹᱛ ᱛᱮ ᱥᱟᱱᱛᱟᱲ ᱢᱮᱱᱟᱜ ᱵᱚᱱᱟ ᱾ ᱦᱚᱸᱜᱼᱱᱟ ᱮᱞᱟᱠᱟ ᱠᱚᱨᱮᱜᱮ, ᱡᱟᱹᱥᱛᱤ ᱜᱟᱭᱟᱱ ᱫᱚ ᱧᱮᱞᱚᱜᱚᱜ ᱠᱟᱱᱟ ᱾ ᱢᱮᱱᱠᱷᱟᱱ ᱱᱚᱣᱟ ᱜᱟᱭᱟᱱ ᱨᱮ ᱢᱟᱱᱮ ᱩᱱ ᱥᱚᱢᱚᱭ ᱡᱚᱠᱷᱚᱱ ᱮᱸᱻ ᱜᱩᱨᱩ ᱜᱚᱢᱠᱮ ᱚᱠᱛᱚ ᱠᱷᱚᱱ ᱚᱠᱛᱚ ᱠᱷᱚᱱ ᱡᱚᱠᱷᱚᱱ ᱱᱚᱣᱟ ᱜᱟᱭᱟᱱ ᱮᱛᱚᱦᱚᱵ ᱞᱮᱱᱟ, ᱩᱱ ᱚᱠᱛᱚ ᱫᱚ ᱥᱟᱹᱨᱤᱜᱮ ᱮᱸ ᱟᱵᱚᱨᱮᱱ ᱦᱚᱲ ᱠᱚ ᱟᱻ ᱯᱩᱛᱷᱤ ᱢᱟᱫᱽᱫᱷᱚᱢ ᱛᱮᱢᱟ ᱵᱟᱝ ᱠᱚ ᱵᱩᱡᱽ ᱫᱟᱲᱮᱭᱟᱜᱼᱟ, ᱚᱱᱟ ᱠᱷᱟᱹᱛᱤᱨ ᱛᱮ ᱡᱟᱛᱮ ᱱᱚᱣᱟ ᱡᱟᱛᱨᱟ ᱢᱟᱫᱽᱷᱚᱢ ᱛᱮᱜᱮ ᱟᱵᱚᱨᱮᱱ ᱦᱚᱲ ᱠᱚ ᱵᱩᱡᱽ ᱫᱟᱲᱮᱜ ᱢᱟ ᱾ ᱥᱟᱶᱛᱟ ᱨᱮᱱᱟᱜ ᱫᱷᱚᱨᱚᱢ, ᱟᱹᱨᱤᱼᱪᱟᱹᱞᱤ ᱥᱟᱱᱟᱢ ᱞᱮᱠᱟᱱᱟᱜ ᱠᱟᱛᱷᱟ ᱡᱟᱛᱮ ᱱᱚᱣᱟ ᱢᱟᱫᱽᱫᱷᱚᱢ ᱛᱮᱠᱚ ᱵᱟᱭ ᱫᱟᱲᱮᱜ ᱢᱟ, ᱦᱚᱜᱼᱚ ᱱᱚᱣᱟ ᱤᱫᱤ ᱠᱟᱛᱮᱜ ᱜᱮ ᱩᱱ ᱥᱚᱢᱚᱭ ᱫᱚᱠᱚ ᱮᱛᱚᱦᱚᱵ ᱞᱮᱜᱼᱟ, ᱢᱮᱱᱠᱷᱟᱱ ᱱᱤᱛᱚᱜ ᱡᱩᱫᱤ ᱵᱚᱱ ᱧᱮᱞᱟ ᱱᱤᱛᱚᱜ ᱚᱠᱛᱚ ᱨᱮᱫᱚ ᱠᱤᱱᱛᱩ ᱚᱱᱟ ᱠᱷᱚᱱ ᱦᱚᱸ ᱟᱞᱟᱫᱟ ᱠᱚ ᱧᱮᱞᱚᱜ ᱠᱟᱱᱟ ᱾ ᱱᱤᱛᱚᱜ ᱫᱚ ᱚᱱᱟ ᱠᱟᱹᱣᱰᱤ ᱟᱨᱡᱟᱣ ᱞᱟᱹᱜᱤᱫ ᱛᱮ ᱡᱟᱛᱨᱟ ᱫᱚᱠᱚ ᱠᱚᱨᱟᱣᱮᱜᱼᱟ ᱢᱮᱱᱠᱷᱟᱱ ᱩᱛᱱᱟᱹᱣ ᱫᱚ ᱩᱱᱟᱹᱜ ᱫᱚ ᱵᱟᱭ ᱩᱛᱱᱟᱹᱜ ᱠᱟᱱᱟ ᱡᱟᱦᱟᱸ ᱛᱤᱱᱟᱹᱜ ᱩᱛᱱᱟᱹᱜ ᱞᱟᱹᱠᱛᱤ ᱠᱟᱱᱟ ᱢᱮᱱᱠᱷᱟᱱ ᱱᱚᱰᱮ ᱦᱚᱸ ᱚ ᱡᱟᱛᱨᱟ ᱫᱚ ᱡᱟᱛᱨᱟ ᱠᱷᱚᱱ ᱟᱵᱚ ᱨᱤᱱ ᱦᱚᱲ ᱦᱚᱸ ᱠᱟᱹᱣᱰᱤ ᱠᱚ ᱟᱨᱡᱟᱣᱮᱫᱼᱟ ᱚᱱᱟ ᱢᱟ ᱥᱟᱹᱨᱤ ᱠᱟᱛᱷᱟ ᱢᱮᱱᱠᱷᱟᱱ ᱩᱛᱱᱟᱹᱣ ᱫᱚ ᱵᱟᱭ ᱦᱩᱭᱩᱜ ᱠᱟᱱᱟ᱾
ᱟᱫᱚ ᱚᱱᱟ ᱞᱮᱠᱟ ᱛᱮᱜᱮ ᱟᱹᱞᱤᱧ ᱦᱚᱸᱞᱤᱧ ᱩᱭᱦᱟᱹᱨᱟ ᱡᱮ ᱜᱟᱭᱟᱱ ᱫᱚ ᱟᱹᱰᱤ ᱢᱟᱨᱟᱝ ᱠᱟᱛᱷᱟ ᱠᱟᱱᱟ ᱟᱵᱚ ᱥᱟᱶ ᱛᱟᱨ ᱨᱮ ᱠᱟᱨᱚᱱ ᱡᱟᱦᱟᱸ ᱨᱚᱲ ᱛᱮ ᱨᱚᱲ ᱛᱤᱭᱩᱜᱚᱜᱼᱟ, ᱟᱨ ᱪᱤᱛᱟᱹᱨ ᱟᱠᱟᱨ ᱛᱮ ᱧᱮᱞ ᱧᱟᱢᱟᱜ ᱜᱮᱦᱟᱸᱜ ᱜᱟᱭᱟᱱ ᱫᱚ᱾ ᱡᱟᱦᱟᱸ ᱠᱷᱚᱱ ᱧᱟᱢᱚᱜᱼᱟ ᱜᱮᱭᱟᱱ ᱚᱱᱟᱜᱮ ᱦᱟᱸᱜ ᱜᱟᱭᱟᱱ ᱫᱚ ᱠᱟᱱᱟ᱾ ᱟᱫᱚ ᱮᱱᱠᱷᱟᱱ ᱱᱤᱛ ᱱᱤᱛᱚᱜ ᱜᱟᱜ ᱜᱟᱭᱟᱱ ᱠᱚ ᱨᱮᱢᱟ ᱱᱚᱝᱠᱟ ᱧᱮᱞᱚᱜᱚᱜ ᱠᱟᱱᱟ᱾ ᱢᱟᱱᱮ, ᱟᱯᱟ, ᱵᱚᱭᱦᱟ, ᱢᱤᱥᱨᱟ ᱟᱭᱚ ᱵᱟᱵᱟ ᱦᱚᱸ ᱢᱤᱫ ᱴᱷᱮᱱ ᱫᱩᱲᱩᱵ ᱠᱟᱛᱮᱜ᱾ ᱮᱸ ᱧᱮᱞ ᱡᱚᱝ ᱞᱮᱠᱟᱱ ᱜᱟᱭᱟᱱ ᱫᱚ ᱠᱷᱩᱵ ᱠᱚᱢ ᱜᱮ ᱧᱮᱞᱚᱜᱚᱜ ᱠᱟᱱᱟ᱾ ᱟᱫᱚ ᱱᱚᱜᱼᱚ ᱱᱟ ᱡᱮ ᱱᱮᱛᱟᱨ ᱠᱚ ᱟᱵᱚᱨᱤᱱ ᱚᱱᱚᱞᱤᱭᱟᱹ ᱠᱚ ᱡᱟᱦᱟᱸᱭ ᱜᱟᱭᱟᱱ ᱠᱚᱠᱚ ᱵᱮᱱᱟᱣᱮᱫ ᱫᱚ ᱚᱞᱮᱫ ᱫᱚ ᱠᱚ ᱟᱫᱚ ᱩᱱᱠᱩ ᱦᱚᱸ ᱱᱚᱣᱟ ᱫᱚᱠᱚ ᱛᱷᱤᱛ ᱫᱟᱲᱮᱭᱟᱜ ᱠᱟᱱᱟ ᱥᱮ ᱵᱟᱝᱟ ᱡᱮ ᱟᱵᱚᱱᱟᱜ ᱥᱟᱶᱛᱟ ᱟᱵᱚ ᱡᱮ ᱱᱚᱝᱠᱟᱱ ᱜᱟᱭᱟᱱ ᱵᱚᱱ ᱚᱞᱮᱫ ᱫᱚ ᱱᱚᱣᱟ ᱨᱮᱫᱚ ᱥᱩᱫᱩ ᱨᱟᱹᱥᱠᱟᱹ ᱥᱩᱢᱩᱝ ᱛᱮᱫ ᱜᱮ ᱦᱩᱭᱩᱜ ᱠᱟᱱᱟ ᱥᱮ ᱟᱵᱚᱣᱟᱜ ᱥᱟᱶᱛᱟ ᱨᱮ ᱱᱚᱣᱟ ᱢᱤᱫᱴᱟᱝ ᱟᱵᱚᱣᱟᱜ ᱥᱟᱶᱛᱟ ᱨᱮᱱᱟᱜ ᱠᱟᱴᱷᱟᱢᱚᱴᱟᱜ ᱜᱮ ᱯᱩᱨᱟᱹᱭ ᱢᱚᱡᱽᱨᱟᱭ ᱱᱚᱣᱟ ᱟᱵᱚ ᱜᱟᱭᱟᱱ ᱦᱚᱛᱮ ᱛᱮ ᱟᱫᱚ ᱱᱚᱜᱼᱚ ᱱᱟᱥ ᱥᱮ ᱱᱚᱣᱟ ᱤᱫᱤ ᱠᱟᱛᱮ ᱟᱹᱵᱤᱱ ᱪᱮᱫ ᱞᱮᱠᱟ ᱵᱤᱱ ᱩᱭᱦᱟᱹᱨ ᱮᱜᱼᱟ᱾
ᱦᱚᱭ ᱚᱱᱟ ᱡᱟᱦᱟᱸ ᱠᱟᱛᱷᱟ ᱵᱤᱱ ᱢᱮᱱ ᱠᱮᱫᱟ ᱟᱹᱰᱤ ᱥᱟᱨᱟ ᱠᱟᱛᱷᱟ ᱵᱤᱱ ᱥᱟᱹᱨᱤ ᱠᱟᱛᱷᱟ ᱵᱤᱱ ᱢᱮᱱ ᱠᱮᱫᱟ᱾ ᱜᱟᱭᱟᱱ ᱫᱚ ᱜᱮᱭᱟᱱ ᱟᱨᱡᱟᱜ ᱟᱨᱡᱟᱣ ᱜᱮ ᱜᱟᱭᱟᱱ ᱫᱚ
ᱦᱳᱭ
ᱱᱤᱛᱚᱜ ᱡᱩᱫᱤᱢ ᱧᱮᱞᱟ ᱱᱚᱣᱟ ᱱᱤᱛᱚᱜ ᱚᱠᱛᱚ ᱨᱮ ᱚᱱᱠᱟᱱᱟᱜ ᱜᱮᱭᱟᱱ ᱟᱨᱡᱟᱣ ᱞᱮᱠᱟᱱᱟᱜ ᱜᱟᱭᱟᱱ ᱫᱚ ᱵᱟᱝᱠᱚ ᱩᱫᱩᱜ ᱥᱚᱫᱚ ᱨᱮᱜᱼᱟ᱾ ᱪᱮᱫᱟᱜ ᱵᱟᱠᱚ ᱩᱫᱩᱜ ᱥᱚᱫᱚ ᱨᱮᱭᱟ ᱱᱚᱣᱟ ᱨᱮᱱᱟᱜ ᱟᱥᱚᱞ ᱚᱡᱮ ᱫᱚ ᱱᱚᱣᱟ ᱠᱟᱱᱟ ᱱᱤᱛᱚᱜ ᱡᱟᱦᱟᱸ ᱛᱤᱱᱟᱹᱜ ᱜᱮ ᱚᱱᱚᱞᱤᱭᱟᱹ ᱠᱚᱠᱚ ᱩᱰᱩᱝ ᱠᱟᱱᱟ᱾ ᱥᱮ ᱮᱸ ᱯᱟᱴᱷᱚᱠ ᱠᱚ ᱠᱚ ᱢᱮᱱᱟᱜ ᱠᱚᱣᱟ᱾ ᱢᱮᱱᱠᱷᱟᱱ ᱠᱟ ᱚᱱᱚᱞᱤᱭᱟᱹ ᱠᱚ ᱢᱮᱱᱟᱜ ᱠᱚᱣᱟ ᱱᱩᱠᱩᱣᱟᱜ ᱫᱚ ᱢᱤᱫᱴᱟᱝ ᱜᱮ ᱡᱚᱥ ᱛᱟᱠᱚ ᱡᱮ ᱡᱮ ᱠᱟᱹᱣᱰᱤ ᱱᱚᱣᱟ ᱫᱚ ᱢᱤᱫᱴᱟᱝ ᱠᱟᱹᱣᱰᱤ ᱟᱨᱡᱟᱣ ᱥᱮᱫ ᱜᱮᱠᱚ ᱮᱸ ᱢᱚᱦᱰᱟᱭᱮᱱᱟ ᱢᱮᱱᱠᱷᱟᱱ ᱟᱵᱚ ᱱᱚᱣᱟ ᱩᱱ ᱚᱠᱛᱚ ᱨᱮ ᱡᱚᱠᱷᱚᱱ ᱯᱟᱹᱦᱤᱞ ᱜᱩᱨᱩ ᱠᱚ ᱚᱠᱛᱚ ᱨᱮ ᱡᱚᱠᱷᱚᱱ ᱱᱚᱣᱟ ᱜᱟᱭᱟᱱ ᱠᱚ ᱦᱳᱭᱳᱜ ᱛᱟᱦᱮᱸᱜᱼᱟ ᱩᱱᱫᱚ ᱚᱱᱟ ᱫᱤᱥᱟᱹ ᱟᱨ ᱦᱩᱫᱤᱥ ᱫᱚ ᱵᱟᱝ ᱛᱟᱦᱮᱸ ᱠᱟᱱᱟ ᱠᱟᱹᱣᱰᱤ ᱫᱚ᱾ ᱩᱱᱠᱩᱣᱟᱜ ᱩᱫᱽᱫᱮ ᱥᱚ ᱫᱚ ᱱᱚᱣᱟᱜ ᱜᱮ ᱛᱟᱦᱮᱸ ᱠᱟᱱᱟ, ᱡᱟᱛᱮ ᱟᱵᱚᱨᱤᱱ ᱥᱟᱶᱛᱟ ᱨᱤᱱ ᱦᱚᱲ ᱥᱟᱶᱛᱮ ᱢᱟᱱᱮ ᱡᱟ ᱱᱚᱣᱟ ᱡᱟᱛᱨᱟ ᱦᱚᱸ ᱢᱤᱫᱴᱟᱱ ᱟᱹᱨᱥᱤ ᱞᱮᱠᱟᱱᱟᱜ ᱠᱟᱱᱟ᱾
ᱦᱚᱭ ᱦᱚᱭ
ᱮᱵ ᱚᱸᱰᱮ ᱚᱱᱟ ᱚᱱᱟ ᱚᱵᱷᱤᱱᱚᱭ ᱛᱟᱞᱟᱛᱮ ᱚᱱᱟ ᱯᱩᱨᱮ ᱥᱟᱶᱛᱟ ᱨᱮᱱᱟᱜ ᱡᱤᱱᱤᱥ ᱡᱷᱟᱞᱠᱟᱣ ᱨᱟᱠᱟᱵ ᱢᱮᱜ ᱨᱮ ᱛᱚ ᱚᱱᱮ ᱚᱱᱠᱟᱱᱟᱜ ᱛᱟᱦᱮᱸ ᱠᱟᱱᱟ ᱠᱤᱱᱛᱩ ᱱᱤᱛᱚᱜ ᱫᱚ ᱮᱢᱚᱱᱟᱜ ᱡᱷᱟᱞᱠᱟᱜ ᱠᱟᱱᱟ ᱢᱮᱫ ᱨᱮ ᱡᱟᱦᱟᱸ ᱫᱚ ᱟᱯᱟ ᱦᱚᱯᱚᱱ ᱜᱤᱫᱽᱨᱟᱹ ᱯᱤᱫᱽᱨᱟᱹ ᱢᱤᱫ ᱴᱷᱮᱱ ᱫᱩᱲᱩᱵ ᱠᱟᱛᱮᱫ ᱵᱟᱢ ᱧᱮᱞ ᱫᱟᱲᱮᱭᱟᱜᱼᱟ᱾ ᱱᱚᱣᱟ ᱦᱚᱸ ᱢᱤᱫᱴᱟᱝ ᱦᱚᱭ ᱜᱚᱝᱠᱮ
ᱴᱷᱤᱠ ᱱᱚᱜᱼᱚᱭ ᱡᱮ ᱟᱹᱰᱤ ᱪᱮᱦᱨᱟ ᱠᱟᱛᱷᱟ ᱵᱤᱱ ᱞᱟᱹᱭ ᱠᱮᱫᱼᱟ ᱡᱮ, ᱟᱹᱨᱥᱤ ᱛᱮ ᱧᱮᱞ ᱞᱮᱱ ᱡᱷᱟᱞᱠᱟᱣᱟᱜ ᱞᱮᱠᱟ ᱞᱮᱠᱟᱱᱟᱜ ᱜᱮ ᱠᱟᱱᱟ ᱜᱟᱭᱟᱱ ᱫᱚ, ᱟᱫᱚ ᱱᱤᱛᱚᱜ ᱫᱚ ᱱᱚᱝᱠᱟ ᱭᱮᱱᱟ ᱱᱚᱣᱟ ᱫᱚ ᱢᱟᱱᱮ ᱱᱮᱛᱟ ᱱᱤᱛᱚᱜᱟᱜ ᱥᱟᱬᱮᱸᱥ ᱥᱤᱭᱟᱹ ᱡᱩᱜᱽ ᱨᱮ ᱦᱚᱲ ᱫᱚ ᱠᱟᱹᱣᱰᱤ ᱮᱸ ᱵᱟᱸ ᱛᱟᱭᱚᱢ ᱛᱮ ᱠᱚ ᱫᱟᱹᱲ ᱠᱮᱜᱼᱟ ᱠᱟᱹᱣᱰᱤ ᱵᱟᱝᱠᱷᱟᱱ ᱪᱮᱫ ᱦᱚᱸ ᱵᱟᱝᱟ ᱫᱤᱥᱚᱢ ᱨᱮ ᱦᱮᱸ ᱱᱚᱶᱟ ᱠᱟᱛᱷᱟ ᱦᱚᱸ ᱥᱟᱹᱨᱤ ᱫᱚ ᱥᱟᱹᱨᱤ ᱜᱮᱭᱟ ᱠᱟᱹᱣᱰᱤ ᱫᱚ ᱞᱟᱹᱠᱛᱤ ᱢᱮᱱᱟᱜ ᱠᱟᱫᱟ ᱢᱮᱱᱠᱷᱟᱱ ᱮᱸ ᱟᱹᱞᱤᱧ ᱞᱤᱧ ᱩᱭᱦᱟᱹᱨᱮᱜᱼᱟ ᱱᱚᱝᱠᱟ ᱜᱚᱢᱠᱮ ᱡᱮ ᱯᱟᱹᱦᱤᱞ ᱡᱟᱦᱟᱸ ᱛᱤᱱᱟᱹᱝ ᱜᱟᱭᱟᱱ ᱠᱚ ᱦᱩᱭᱩᱜ ᱠᱟᱱ ᱛᱟᱦᱮᱸᱫ ᱟᱫᱚ ᱚᱱᱟ ᱠᱚ ᱟᱵᱚᱨᱮᱱ ᱩᱱ ᱨᱮᱱ ᱡᱟᱦᱟᱸ ᱟᱵᱚᱨᱮᱱ ᱜᱟᱭᱱᱟᱦᱟᱨ ᱜᱟᱭᱱᱟᱦᱟᱨᱤ ᱠᱚᱠᱚ ᱛᱟᱦᱮᱸ ᱠᱟᱱᱟ ᱢᱮᱱᱠᱷᱟᱱ ᱩᱱᱠᱩ ᱛᱚ ᱩᱱᱟᱹᱜ ᱱᱚᱣᱟ ᱠᱟᱹᱣᱰᱤ ᱞᱟᱹᱜᱤᱫ ᱢᱟ ᱵᱟᱠᱚ ᱩᱱᱟᱹᱜ ᱵᱟᱠᱚ ᱦᱟᱻ ᱦᱚᱨᱚᱵᱚᱨᱚ ᱞᱮᱱᱟ ᱵᱟᱠᱚ ᱟᱱᱟᱴ ᱞᱮᱱ ᱛᱟᱦᱮᱸᱫ ᱟᱫᱚ ᱱᱤᱛᱚᱜ ᱫᱚ ᱪᱮᱫ ᱞᱮᱠᱟ ᱮᱢᱚᱱ ᱪᱮᱫ ᱨᱮ ᱪᱮᱠᱟᱭᱮᱱᱟ ᱡᱮ ᱱᱤᱛᱚᱜ ᱨᱮᱱ ᱜᱟᱭᱱᱟᱦᱟᱨ ᱜᱟᱭᱱᱟᱦᱟᱹᱨᱤ ᱠᱚᱫᱚ ᱠᱟᱹᱣᱰᱤ ᱵᱟᱝᱠᱷᱟᱱ ᱮᱸ ᱢᱟᱱᱮ ᱜᱟᱭᱟᱱ ᱫᱚᱠᱚ ᱢᱟᱱᱮ ᱵᱟᱠ ᱠᱚ ᱟᱵᱤᱱᱟᱜ ᱨᱮ ᱵᱟᱠᱚ ᱚᱵᱷᱤᱱᱚᱭ ᱜᱚᱫᱟ ᱟᱫᱚ ᱱᱚᱝᱠᱟ ᱪᱮᱫ ᱠᱚ ᱠᱟᱹᱭ ᱫᱟ ᱢᱟᱥᱮ
ᱟᱫᱚ ᱜᱚᱢᱠᱮ ᱩᱱᱥᱚᱢᱚᱭ ᱫᱚ ᱡᱚᱠᱷᱚᱱ ᱚᱱᱟ ᱜᱟᱭᱱᱟ ᱜᱟᱭᱱᱟ ᱜᱟᱭᱟᱱ ᱠᱚ ᱩᱫᱩᱜ ᱛᱟᱦᱮᱸᱜᱼᱟ ᱡᱟᱦᱟᱸ ᱛᱤᱱᱟᱹᱜ ᱜᱮ ᱜᱟᱭᱱᱟ ᱦᱟᱹᱨᱤ ᱠᱚ ᱛᱟᱦᱮᱸ ᱠᱟᱱᱟ ᱱᱩᱠᱩᱣᱟᱜ ᱫᱚ ᱢᱤᱫᱴᱟᱝ ᱜᱮ ᱡᱚᱥ ᱛᱟᱦᱮᱸ ᱠᱟᱱᱟ ᱱᱚᱣᱟ ᱨᱮᱧ ᱱᱚᱣᱟ ᱨᱮᱧ ᱚᱵᱷᱤᱱᱚᱭᱟ ᱚᱵᱷᱤᱱᱚᱭ ᱠᱟᱛᱮᱫ ᱫᱤᱥᱚᱢ ᱦᱚᱲ ᱥᱟᱢᱟᱝ ᱨᱮ ᱤᱧᱟᱹᱜ ᱧᱩᱛᱩᱢ ᱯᱟᱥᱱᱟᱜ ᱢᱟ ᱟᱨ ᱩᱱ ᱚᱠ ᱛᱚ ᱫᱚ ᱱᱚᱝᱠᱟᱱᱟᱜ ᱜᱟᱭᱟᱱ ᱠᱚᱠᱚ ᱩᱫᱩᱜᱮᱫ ᱛᱟᱦᱮᱸᱜ ᱚᱱᱟ ᱫᱚ ᱥᱟᱶᱛᱟ ᱟᱹᱨᱤ ᱜᱟᱭᱟᱱ ᱠᱚ ᱫᱮᱠᱷᱟᱣᱮᱫ ᱛᱟᱦᱮᱸᱼᱟ ᱡᱟᱦᱟᱸ ᱫᱚ ᱜᱤᱫᱽᱨᱟᱹ ᱯᱤᱫᱽᱨᱟᱹ ᱮᱸᱜᱟ ᱩᱨᱩ ᱥᱟᱱᱟᱢ ᱦᱚᱲ ᱢᱤᱫᱴᱷᱮᱱ ᱫᱩᱲᱩᱵ ᱠᱟᱛᱮᱜ ᱚᱱᱟ ᱜᱟᱭᱟᱱ ᱵᱚᱱ ᱧᱮᱞ ᱫᱟᱲᱮ ᱠᱮᱭᱟ ᱮᱵᱚᱝ ᱯᱩᱨᱟᱹ ᱟᱵᱚᱣᱟᱜ ᱱᱚᱣᱟ ᱥᱟᱶᱛᱟ ᱨᱮᱱᱟᱜ ᱡᱤᱱᱤᱥ ᱥᱟᱱᱟᱢ ᱜᱮᱠᱚ ᱥᱟᱵ ᱨᱟᱠᱟᱵ ᱛᱟᱦᱮᱸᱜᱼᱟ ᱢᱮᱱᱠᱷᱟᱱ ᱱᱤᱛᱚᱜᱟᱜ ᱡᱟᱦᱟᱸ ᱮᱸ ᱱᱤᱛᱚᱜᱟᱜ ᱡᱟᱦᱟᱸ ᱡᱟᱛᱨᱟ ᱠᱚ ᱚᱱᱟ ᱫᱚ ᱥᱟᱶᱛᱟ ᱨᱮᱱᱟᱜ ᱢᱟᱠᱚ ᱦᱟᱸᱰᱮ ᱱᱟᱰᱮ ᱠᱚ ᱥᱟᱵ ᱨᱟᱠᱟᱵᱮᱫ ᱨᱮᱦᱚᱸ ᱢᱮᱱᱠᱷᱟᱱ ᱵᱟᱹᱲᱤᱡ ᱚᱨᱥᱚᱝ ᱜᱮ ᱵᱤᱥᱤ ᱚᱸᱰᱮ ᱫᱚᱠᱚ ᱟᱻ ᱡᱷᱟᱞᱠᱟ ᱨᱟᱠᱟᱵᱮᱜᱼᱟ ᱮᱵᱚᱝ ᱱᱚᱣᱟ ᱫᱚ ᱚᱱᱟ ᱠᱷᱟᱹᱛᱤᱨ ᱠᱚ ᱡᱷᱟᱞᱠᱟᱣ ᱨᱟᱠᱟᱵᱮᱜᱼᱟ ᱩᱱᱠᱩ ᱫᱚ ᱱᱚᱣᱟ ᱫᱚ ᱵᱮᱯᱟᱨ ᱠᱚ ᱪᱟᱹᱞᱩ ᱠᱮᱜᱼᱟ ᱵᱮᱯᱟᱨ ᱦᱤᱥᱟᱹᱵ ᱛᱮᱠᱚ ᱧᱮᱞ ᱫᱟ ᱠᱤᱱᱛᱩ ᱱᱚᱣᱟ ᱫᱚ ᱡᱮ ᱱᱚᱣᱟ ᱢᱤᱫᱴᱟᱝ ᱥᱟᱶᱛᱟ ᱨᱮᱱᱟᱜ ᱟᱹᱨᱥᱤ ᱠᱟᱱᱟ ᱚᱱᱟ ᱫᱚ ᱚᱱᱟ ᱥᱮᱫ ᱫᱚ ᱵᱟᱝ ᱠᱚ ᱱᱚᱡᱚᱨᱟᱜ ᱠᱟᱱᱟ
ᱦᱳᱭ ᱦᱳᱭ ᱦᱳᱭ ᱚᱱᱟ ᱞᱮᱠᱟᱛᱮ ᱟᱹᱞᱤᱧ ᱦᱚᱞᱤᱧ ᱩᱭᱦᱟᱹᱨᱟ ᱡᱮ ᱥᱚᱜᱼᱚᱭ ᱡᱮ ᱥᱟᱶᱛᱟ ᱟᱹᱨᱤ ᱠᱟᱛᱷᱟ ᱵᱤᱱ ᱞᱟᱹᱭ ᱠᱮᱜᱼᱟ ᱥᱟᱵ ᱢᱮ ᱢᱤᱫ ᱪᱤᱛᱟᱹᱨ ᱥᱟᱶᱛᱟ ᱟᱹᱨᱤ ᱜᱟᱭᱟᱱ ᱢᱟᱱᱮ ᱢᱤᱫ ᱧᱤᱫᱟᱹ ᱥᱟᱶᱛᱟ ᱟᱹᱨᱤ ᱜᱟᱭᱟᱱ ᱪᱤᱛ ᱤᱛᱟᱹ ᱱᱚᱝᱠᱟ ᱠᱚ ᱚᱞᱟ ᱥᱮ ᱟᱫᱚ ᱱᱮᱛ ᱛᱟᱨ ᱠᱚ ᱚᱱᱚᱞᱤᱭᱟᱹ ᱫᱚ ᱱᱚᱣᱟ ᱫᱚ ᱚᱞ ᱜᱮᱛᱮᱫ ᱜᱮᱠᱚ ᱚᱞ ᱠᱟᱜ ᱠᱟᱱᱟ ᱡᱮ ᱢᱤᱫ ᱠᱤ ᱤᱛᱟᱹ ᱥᱟᱶᱛᱟ ᱟᱹᱨᱤ ᱜᱟᱭᱟᱱ ᱪᱤᱛᱟᱹᱨ ᱟᱫᱚ ᱥᱟᱶᱛᱟ ᱨᱮᱱᱟᱜ ᱟᱹᱨᱤ ᱫᱚ ᱚᱱᱟ ᱫᱚ ᱟᱠᱚ ᱜᱮ ᱵᱟᱠᱚ ᱴᱷᱤᱠᱟᱹ ᱫᱟᱲᱮᱭᱟᱜ ᱠᱟᱱᱟ ᱚᱠᱟ ᱫᱚ ᱥᱟᱶᱛᱟ ᱨᱮᱱᱟᱜ ᱟᱹᱨᱤ ᱠᱟᱱᱟ᱾
ᱟᱫᱚ ᱟᱹᱞᱤᱧ ᱱᱤᱛᱚᱜ ᱚᱱᱟ ᱠᱷᱟᱹᱛᱤᱨ ᱢᱤᱫᱴᱟᱝ ᱠᱟᱛᱷᱟ ᱞᱤᱧ ᱩᱭᱦᱟᱹᱨ ᱜᱚᱫ ᱠᱮᱫᱟ ᱜᱟᱭᱟᱱ ᱢᱮᱱ ᱛᱮᱫᱚ ᱡᱮ ᱟᱵᱚ ᱜᱩᱨᱩ ᱜᱚᱢᱠᱮ ᱩᱱ ᱥᱚᱢᱚᱭᱮ ᱢᱮᱱ ᱦᱚᱴᱚ ᱠᱟᱫᱟ ᱮᱻ ᱡᱮ ᱜᱩᱨᱩ ᱜᱚᱢᱠᱮ ᱦᱚᱸᱛᱚ ᱜᱟᱭᱟᱱ ᱢᱟᱭ ᱚᱞ ᱟᱠᱟᱫᱼᱟ ᱥᱟᱶᱛᱟ ᱟᱹᱨᱤ ᱜᱟᱭᱟᱱᱮ ᱚᱞ ᱦᱚᱴᱚ ᱟᱠᱟᱣᱟᱫ ᱵᱚᱱᱟ ᱡᱟᱦᱟᱸ ᱟᱻ ᱵᱸᱤᱫᱩ ᱪᱟᱸᱫᱟᱱ ᱠᱷᱮᱨᱣᱟᱲ ᱵᱤᱨ ᱫᱟᱲᱮᱜᱮ ᱫᱷᱚᱱ ᱥᱤᱫᱩ ᱠᱟᱹᱱᱩ ᱥᱟᱱᱛᱟᱲ ᱦᱩ ᱟᱫᱚ ᱩᱱᱨᱮ ᱩᱱᱤ ᱢᱮᱱ ᱞᱮᱜᱼᱟᱭ ᱡᱮ ᱱᱚᱜᱼᱚᱭ ᱦᱟᱸᱜ ᱯᱚᱱᱭᱟ ᱟᱵᱚ ᱟᱯᱮ ᱟᱹᱫᱤᱵᱟᱹᱥᱤ ᱦᱚᱲ ᱠᱚ ᱞᱟᱹᱜᱤᱫ ᱯᱩᱱᱭᱟ ᱵᱟᱹᱭᱦᱟᱹᱲᱤᱧ ᱵᱮᱱᱟᱣ ᱦᱚᱴᱚ ᱠᱟᱜ ᱠᱟᱱᱟ ᱱᱚᱣᱟ ᱵᱟᱹᱭᱦᱟᱹᱲ ᱡᱩᱫᱤ ᱴᱷᱤᱠ ᱴᱷᱟᱠ ᱪᱟᱥ ᱯᱮ ᱜᱟᱱᱟ ᱛᱟᱦᱞᱮ ᱠᱷᱟᱱ ᱚᱱ ᱫᱷᱚᱱ ᱛᱮᱫᱚ ᱵᱟᱯᱮ ᱨᱮᱸᱜᱮᱡᱚᱜᱼᱟ ᱟᱯᱮ ᱫᱚ ᱟᱨ ᱡᱩᱫᱤ ᱱᱟᱜ ᱵᱟᱯᱮ ᱜᱟᱱᱟ ᱛᱟᱦᱚᱞᱮ ᱠᱷᱟᱱ ᱫᱚ ᱟᱹᱰᱤᱜᱟᱱ ᱜᱮᱯᱮ ᱟᱱᱟᱴᱚᱜᱼᱟ ᱟᱫᱚ ᱚᱱᱟ ᱠᱟᱛᱷᱟ ᱜᱮᱪᱚᱝ ᱯᱟᱞᱮ ᱜᱚᱢᱠᱮ ᱱᱮᱛᱟᱨ ᱨᱮᱱ ᱟᱵᱚᱨᱮᱱ ᱜᱟᱭᱱᱟ ᱟᱨ ᱜᱟᱭᱱᱟᱦᱟᱨᱤ ᱠᱚᱫᱚ ᱵᱟᱠᱚ ᱴᱷᱤᱠᱟᱹ ᱫᱟᱲᱮᱭᱟᱜ ᱠᱟᱱ ᱠᱷᱟᱹᱛᱤᱨ, ᱱᱤᱛᱚᱜ ᱠᱟᱹᱣᱰᱤ ᱪᱮᱛᱟᱱ ᱨᱮ ᱩᱱᱟᱹᱜ ᱟᱠᱚᱣᱟᱜ ᱢᱤᱫᱴᱟᱝ ᱞᱳᱵᱷ ᱦᱮᱡ ᱮᱱ ᱠᱷᱟᱹᱛᱤᱨ ᱱᱤᱛᱚᱜ ᱫᱚ ᱡᱟᱦᱟᱸ ᱛᱤᱱᱟᱹᱝ ᱠᱚ ᱟᱨᱡᱟᱣᱮᱫ ᱨᱮᱦᱚᱸ ᱵᱟᱠᱚ ᱠᱩᱲᱟᱹᱜ ᱠᱟᱱᱟ ᱡᱟᱹᱱᱤᱡ ᱠᱷᱟᱱ᱾
ᱦᱳᱭ ᱜᱚᱢᱠᱮ ᱮᱠᱫᱚᱢ ᱱᱚᱣᱟ ᱫᱚ ᱥᱟᱹᱨᱤ ᱠᱟᱛᱷᱟ ᱜᱮ ᱠᱟᱱᱟ ᱮᱱᱠᱷᱟᱱ ᱜᱩᱨᱩ ᱜᱚᱢᱠᱮ ᱡᱟᱦᱟᱸ ᱯᱚᱱᱭᱟ ᱵᱟᱹᱭᱦᱟᱹᱲ ᱮ ᱵᱮᱱᱟᱣ ᱦᱚᱴᱚ ᱞᱮᱫ ᱫᱚ ᱡᱟᱦᱟᱸ ᱫᱚ ᱨᱮᱱ ᱞᱟᱹᱭ ᱠᱮᱫ ᱫᱚ ᱵᱤᱫᱩ ᱪᱟᱸᱫᱟᱱ ᱠᱷᱮᱨᱣᱟᱞ ᱵᱤᱨ ᱫᱟᱲᱮ ᱜᱮ ᱫᱷᱚᱱ ᱥᱤᱫᱩ, ᱠᱟᱹᱱᱩ, ᱥᱟᱱᱛᱟᱲ ᱦᱩᱞ, ᱦᱚᱜᱼ ᱱᱟ ᱡᱮ ᱯᱚᱱᱭᱟ ᱵᱟᱹᱭᱦᱟᱹᱲ ᱮᱱᱠᱷᱟᱱ ᱱᱚᱣᱟ ᱵᱟᱹᱭᱦᱟᱹᱲ ᱨᱮ ᱪᱟᱥ ᱞᱟᱹᱜᱤᱫ ᱛᱮᱫᱚ ᱚᱱᱠᱟᱱ ᱥᱚᱛ ᱢᱚᱱᱮᱭᱟᱱ ᱦᱚᱲ ᱪᱷᱟᱲᱟ ᱵᱟᱝᱠᱚ ᱪᱟᱥ ᱫᱟᱲᱮᱭᱟᱜ-ᱟ᱾ ᱟᱹᱵᱤᱱ ᱫᱚ ᱚᱥᱚᱛ ᱢᱚᱱᱮ ᱦᱚᱲ ᱡᱩᱫᱤ ᱚᱱᱟ ᱵᱟᱹᱭᱦᱟᱹᱲ ᱨᱮ ᱪᱟᱥ ᱵᱤᱱ ᱪᱟᱞᱟᱜ-ᱟ ᱢᱮᱱᱠᱷᱟᱱ ᱪᱟᱥ ᱫᱚ ᱵᱟᱝ ᱦᱩᱭ ᱫᱟᱲᱮᱭᱟᱜ-ᱟ ᱦᱚᱜᱚ ᱱᱚᱣᱟ ᱟᱱᱟᱴ ᱧᱮᱞᱚᱜ ᱠᱟᱱᱟ ᱟᱵᱚ ᱛᱟᱞᱟᱨᱮ᱾ ᱡᱮ ᱠᱟᱨᱚᱱ ᱛᱮ ᱮᱴᱟᱜ ᱮᱴᱟᱜ ᱦᱚᱲ ᱠᱚᱫᱚ ᱱᱚᱣᱟ ᱜᱟᱭᱟᱱ ᱨᱮᱫᱚ ᱵᱟᱝ ᱠᱚ ᱥᱮᱞᱮᱫ ᱫᱟᱲᱮᱭᱟᱜ ᱠᱟᱱᱟ ᱟᱨ ᱵᱟᱝ ᱠᱚ ᱫᱮᱠᱷᱟ ᱫᱟᱲᱮᱭᱟᱜ ᱠᱟᱱᱟ ᱚᱱᱮ ᱛᱚ ᱯᱚᱱᱮᱭᱟ ᱯᱚᱱᱮᱭᱟ ᱵᱟᱹᱭᱦᱟᱹᱲᱮ ᱵᱮᱱᱟᱣᱴᱚ ᱟᱠᱟ ᱠᱟᱫᱟ ᱮᱵᱚᱝ ᱯᱚᱱᱭᱟ ᱜᱟᱭᱟᱱᱮ ᱚᱞ ᱦᱚᱴᱚ ᱟᱠᱟᱫᱟ ᱢᱟᱥᱮ ᱛᱤᱱᱟᱹᱜ ᱜᱟᱶᱛᱟ ᱱᱚᱣᱟ ᱤᱫᱤ ᱠᱟᱛᱮᱜ ᱵᱚᱱ ᱧᱮᱞᱮᱫ ᱠᱚᱛᱮ ᱥᱮ ᱚᱠᱚᱭ ᱚᱯᱮᱨᱟ ᱵᱚᱱ ᱧᱮᱞᱮᱫ ᱠᱚᱛᱮ ᱱᱚᱣᱟ ᱤᱫᱤᱠᱟᱛᱮᱫ ᱜᱩᱨᱩ ᱜᱚᱝᱠᱮᱭᱟᱜ ᱢᱤᱫᱴᱟᱝ ᱜᱟᱱ ᱠᱚ ᱡᱟᱛᱨᱟ ᱠᱟᱛᱮᱜ ᱠᱚ ᱫᱮᱠᱷᱟ ᱫᱟᱲᱮᱭᱟᱜ ᱠᱟᱱᱟ᱾
ᱟᱨ ᱟᱹᱰᱤ ᱡᱚᱛᱷᱟᱛ ᱠᱟᱱᱟ ᱮᱠᱵᱟᱨᱮ ᱦᱚᱜ-ᱚ ᱱᱟ ᱜᱮ ᱵᱟᱠᱚ ᱴᱷᱤᱠᱟᱹ ᱫᱟᱲᱮᱭᱟᱜ ᱠᱟᱱ ᱛᱟᱵᱚᱱᱟ ᱟᱨ ᱱᱚᱣᱟ ᱫᱚ ᱵᱚᱸᱜᱟ ᱵᱩᱨᱩᱣᱟᱜ ᱮᱱᱮᱢ ᱡᱚᱥ ᱢᱮᱱᱟᱜ ᱠᱟᱫᱟ ᱱᱚᱣᱟᱨ ᱨᱮ ᱚᱱᱟ ᱵᱟᱠᱚ ᱴᱷᱤᱠᱟᱹ ᱫᱟᱲᱮᱭᱟᱜ ᱠᱟᱱᱟ ᱟᱫᱚ ᱢᱩᱪᱟᱹᱫ ᱨᱮ ᱢᱤᱫᱴᱟᱝ ᱠᱟᱛᱷᱟ ᱜᱮᱞᱤᱧ ᱞᱟᱹᱭ ᱟᱵᱤᱱᱟ ᱟᱻ ᱟᱞᱮ ᱦᱚᱸ ᱟᱞᱮ ᱟᱛᱳ ᱨᱮ ᱜᱚᱢᱠᱮ ᱜᱩᱨᱩ ᱜᱚᱢᱠᱮᱭᱟᱜ ᱵᱟᱨᱭᱟ ᱯᱚᱛᱚᱵ ᱫᱚᱞᱮ ᱜᱟᱭᱟᱱ ᱫᱚᱞᱮ ᱫᱮᱠᱷᱟᱣ ᱦᱚᱪᱚ ᱞᱮ-ᱟ᱾ ᱢᱤᱫ ᱫᱚᱞᱮ ᱫᱮᱠᱷᱟᱣ ᱞᱮᱫ-ᱟ ᱵᱤᱫᱩ ᱪᱟᱸᱫᱟᱱ ᱟᱨ ᱵᱟᱨ ᱫᱚᱞᱮᱷᱟᱣ ᱞᱮᱫᱟ ᱟᱫᱚ? ᱱᱚᱣᱟ ᱠᱤᱱ ᱥᱟᱹᱨᱤ ᱜᱮ ᱱᱚᱣᱟ ᱯᱚᱛᱚᱵ ᱨᱮ ᱧᱮᱞ ᱠᱟᱛᱮᱫ᱾ ᱟᱭ ᱩᱢᱟᱹᱱ ᱮᱱᱟ ᱱᱚᱣᱟ ᱫᱚ ᱯᱟᱲᱦᱟᱣ ᱠᱟᱛᱮ ᱫᱚ ᱟᱹᱵᱤᱱ ᱵᱟᱵᱤᱱ ᱵᱩᱡ ᱫᱟᱲᱮᱭᱟᱜᱼᱟ ᱱᱚᱣᱟ ᱨᱮ ᱪᱮᱫ ᱢᱮᱱᱟᱜ ᱠᱟᱫᱟ ᱚᱵᱷᱤᱱᱚᱭ ᱛᱟᱞᱟ ᱛᱮᱵᱤᱱ ᱧᱮᱞ ᱞᱮᱱᱟ ᱥᱮ ᱨᱮᱜᱮ ᱱᱚᱣᱟ ᱫᱚ ᱚ ᱟᱹᱰᱤ ᱟᱹᱰᱤ ᱪᱮᱦᱨᱟ ᱟᱹᱰᱤ ᱢᱚᱸᱡᱽ ᱜᱮ ᱟᱨ ᱢᱟᱱᱮ ᱢᱟᱹᱡᱷᱤ ᱠᱚᱦᱚᱸ ᱵᱩᱡᱷᱟᱹᱣ ᱜᱚᱫᱚᱜᱼᱟ᱾
ᱦᱳᱭ ᱜᱚᱢᱠᱮ ᱮᱠᱫᱚᱢ ᱥᱟᱹᱨᱤ ᱠᱟᱛᱷᱟ ᱢᱟᱱᱮ ᱜᱟᱭᱟᱱ ᱠᱚᱫᱚ ᱯᱟᱲᱦᱟᱣ ᱠᱟᱛᱮᱫ ᱛᱤᱱᱟᱹᱜ ᱵᱟᱵᱮᱱ ᱵᱩᱡᱽ ᱫᱟᱲᱮᱭᱟᱜᱼᱟ ᱚᱱᱟ ᱫᱚ ᱧᱮᱞ ᱠᱟᱛᱮ ᱫᱚ ᱚᱱᱟ ᱠᱷᱚᱱᱟᱜ ᱡᱟᱹᱥᱛᱤ ᱵᱚᱦᱚᱜ ᱨᱮ ᱟᱹᱵᱤᱱ ᱵᱚᱞᱚ ᱟᱹᱵᱤᱱᱟ ᱮᱠᱫᱚᱢ ᱟᱹᱵᱤᱱᱟᱜ ᱚᱱᱟ ᱦᱟᱛᱟᱝ ᱨᱮ ᱚᱱᱟ ᱫᱚ ᱛᱟᱦᱮᱸ ᱩᱛᱟᱹᱨᱚᱜᱼᱟ ᱾ ᱢᱮᱱᱠᱷᱟᱱ ᱯᱩᱛᱷᱤ ᱯᱟᱲᱦᱟᱣ ᱠᱟᱛᱮ ᱫᱚ ᱚᱱᱟ ᱜᱮᱭᱟᱱ ᱫᱚ ᱵᱟᱝ ᱵᱚᱞᱚ ᱟᱹᱵᱤᱱᱟ᱾
ᱦ